ᱦᱮᱞᱳᱣ᱾
ᱦᱮᱸ ᱦᱮᱞᱳᱣ᱾
ᱦᱮᱸ ᱛᱤᱨᱮ ᱴᱟᱭᱤᱢ ᱛᱟᱯ ᱜᱚᱫᱚᱜ ᱠᱟᱱᱟ ᱵᱩᱡ ᱦᱚᱸ ᱵᱟᱝ ᱵᱩᱡᱚᱜ
ᱦᱮᱸ ᱟᱨ ᱛᱤᱱᱟᱹᱜ ᱛᱤᱱᱟᱹᱜ ᱞᱟᱥ ᱨᱮ ᱛᱤᱱᱟᱹᱜ ᱱᱟᱢᱵᱟᱨ ᱛᱟᱢ?
ᱞᱟᱥ ᱨᱮ ᱦᱩᱭᱩᱜ ᱠᱟᱱ ᱛᱤᱧᱟᱹ ᱯᱷᱟᱭᱤᱵ ᱱᱟᱭᱤᱱ᱾
ᱯᱷᱟᱭᱤᱯ ᱱᱟᱭᱤᱱ᱾
ᱦᱮᱸ ᱚᱱᱮ ᱵᱩᱡᱽ ᱜᱮ ᱵᱟᱝ ᱵᱩᱡᱚᱜ ᱠᱟᱱᱟ ᱚᱱᱮ ᱞᱟᱣᱩᱰ ᱨᱮᱠᱟᱛᱮᱜ ᱫᱚ ᱱᱤᱭᱟᱹ ᱫᱚ ᱵᱟᱝ ᱜᱟᱱᱚᱜᱼᱟ ᱛᱚ ᱤᱭᱟᱹ ᱞᱩᱛᱩᱨ ᱨᱮ ᱤᱭᱟᱹ ᱠᱟᱜ ᱦᱩᱭᱩᱜ ᱠᱟᱱᱟ ᱛᱟᱦᱟᱞᱮ ᱦᱮᱸ ᱧᱮᱞᱟᱢ ᱥᱮ ᱤᱭᱟᱹᱭᱟ ᱨᱚᱲᱟ᱾
ᱟᱪᱷᱟ ᱟᱪᱷᱟ ᱢᱟᱡᱷᱮ ᱢᱟᱡᱷᱮ ᱧᱮᱞ ᱤᱫᱤ ᱢᱮ ᱵᱟᱠᱷᱟᱱ᱾
ᱚ ᱦᱮᱸ ᱦᱮᱸ ᱢᱟᱱᱮ ᱚᱠᱟᱞᱮᱠᱟ ᱥᱤᱥᱴᱮᱢ ᱱᱤᱭᱟᱹ ᱫᱚ ᱢᱟᱱᱮ ᱡᱟᱦᱟᱸ ᱵᱟᱨᱚ ᱢᱤᱱᱤᱴ ᱠᱟᱛᱮᱜ ᱠᱟᱱᱟ᱾
ᱦᱮᱸ ᱵᱟᱨᱚ ᱢᱤᱱᱤᱴ ᱠᱟᱱᱟᱭ ᱡᱟᱦᱟᱸᱭᱮ ᱠᱚᱞᱟᱭ ᱩᱱᱤᱜᱮ ᱢᱟᱱᱮ ᱠᱟᱴ ᱴᱟᱣᱟᱭ ᱟᱨᱠᱤ ᱢᱟᱱᱮ ᱵᱟᱨᱚ ᱢᱤᱱᱤᱴ ᱞᱟᱦᱟᱨᱮ ᱵᱟᱝᱠᱷᱟᱱ ᱫᱚ ᱯᱷᱟᱞᱛᱩᱜᱼᱟ᱾
ᱯᱷᱟᱞᱛᱩᱼᱟ ᱛᱟᱦᱚᱞᱮ ᱚᱱᱟ ᱱᱤᱭᱟᱹ ᱞᱟᱦᱟ ᱨᱮᱱᱟᱜ ᱫᱚ ᱯᱷᱟᱞᱛᱩᱭᱮᱱᱟ ᱥᱮ ᱵᱟᱝ ᱵᱟᱝ ᱢᱚᱱᱮ ᱦᱚᱸ ᱵᱟᱝ ᱯᱷᱟᱞᱛᱩᱜ ᱛᱟᱦᱮᱱᱟ ᱚᱱᱟ ᱫᱚ᱾
ᱦᱮᱸ ᱟᱨ ᱥᱟᱢᱤᱴ ᱤᱫᱤ ᱦᱳᱭᱳᱜᱼᱟ ᱟᱨᱠᱤ᱾
ᱚ ᱦᱮᱸ ᱚᱱᱟ ᱚᱱᱟ ᱤᱭᱟᱹ ᱠᱟᱛᱮᱜ ᱥᱟᱵᱢᱤᱴ ᱤᱭᱟᱹ ᱞᱮᱠᱷᱟᱱ ᱜᱮ ᱚᱱᱟ ᱫᱚ ᱯᱷᱟᱞᱛᱩ ᱫᱚ ᱵᱟᱝ ᱯᱷᱟᱞᱛᱩ ᱦᱩᱸ ᱠᱟᱨᱚᱱ ᱱᱤᱭᱟᱹ ᱞᱟᱦᱟ ᱡᱟᱦᱟᱸ ᱛᱤᱱᱟᱹᱜᱧ ᱨᱚᱲ ᱠᱟᱫᱟ᱾ ᱤᱧ ᱫᱚ ᱱᱤᱡᱮ ᱛᱮᱫᱚ ᱵᱟᱹᱧ ᱜᱮᱫᱮᱫ ᱛᱟᱦᱮᱸᱱᱟ ᱟᱡᱛᱮ ᱜᱮ ᱠᱟᱴᱟᱜ ᱠᱟᱱ ᱛᱟᱦᱮᱱᱟ ᱛᱟᱨᱯᱚᱨᱮᱧ ᱥᱟᱵᱢᱤᱴ ᱮᱫ ᱛᱟᱦᱮᱱᱟ᱾
ᱚᱸ ᱢᱟᱱᱮ ᱡᱟᱦᱟᱸᱭ ᱠᱚᱞᱟᱭ ᱩᱱᱤᱜᱮ ᱠᱟᱴᱟᱣᱟᱭ ᱟᱨᱠᱤ᱾
ᱦᱮᱸ ᱛᱟᱯᱚᱨ ᱮᱸ ᱦᱮᱸ ᱯᱨᱚᱛᱷᱚᱢ ᱫᱚ ᱵᱟᱹᱧ ᱵᱤᱥᱟᱹᱥᱚᱜ ᱠᱟᱱ ᱛᱟᱦᱮᱸᱱᱟ ᱡᱮ ᱱᱤᱝᱠᱟᱹ ᱡᱮ ᱱᱤᱭᱟᱹ ᱱᱤᱝᱠᱟᱹᱱᱟᱜ ᱮᱯᱥ ᱛᱮ ᱱᱤᱝᱠᱟᱹ ᱟᱨᱦᱚ ᱴᱟᱠ ᱠᱟ ᱤᱭᱟᱹᱜᱼᱟ᱾ ᱛᱟᱨᱯᱚᱨ ᱜᱟᱛᱮ ᱠᱚᱧ ᱧᱮᱞ ᱵᱟᱲᱟ ᱠᱮᱜ ᱠᱚᱣᱟ ᱵᱟᱝ ᱥᱟᱹᱨᱤ ᱥᱟᱹᱨᱤ ᱱᱤᱝᱠᱟᱹ ᱤᱭᱟᱹ ᱛᱟᱦᱞᱮ ᱠᱷᱟᱱ ᱫᱚ ᱤᱧ ᱯᱚᱨᱮ ᱟᱹᱰᱤ ᱯᱚᱨᱮᱧ ᱞᱳᱰ ᱠᱟᱫᱟ ᱤᱧ ᱨᱮᱱ ᱜᱟᱛᱮ ᱠᱚ ᱞᱟᱦᱟ ᱠᱚ ᱞᱳᱰ ᱞᱮᱫᱟ ᱟᱫᱚᱧ ᱧᱮᱞᱫᱟ ᱡᱚᱠᱷᱚᱱ ᱟᱻ ᱯᱨᱚᱛᱷᱚᱢ ᱫᱚ ᱤᱭᱟᱹ ᱟᱴᱷᱟᱛᱳᱨ ᱴᱟᱠᱟ ᱴᱷᱤᱠ ᱤᱭᱟᱹ ᱯᱮᱱᱰᱤᱝ ᱛᱟᱦᱮᱸ ᱠᱟᱱᱟ ᱡᱟᱦᱟᱸ ᱯᱮᱱᱰᱤᱝ ᱛᱟᱦᱮᱱ ᱠᱟᱱ ᱫᱚ
ᱦᱮᱸ ᱦᱮᱸ
ᱚᱱᱟ ᱧᱮᱞ ᱠᱟᱛᱮᱜ ᱟᱨᱚ ᱠᱟᱹᱴᱤᱡ ᱡᱳᱥ ᱵᱟᱹᱲᱛᱤᱭᱮᱱ ᱛᱤᱧᱟᱹ ᱱᱚᱜ-ᱚᱭ ᱛᱚ ᱟᱨᱚ ᱛᱮᱦᱤᱧ ᱧᱮᱞᱫᱟ ᱟᱨᱚ ᱰᱷᱮᱨ ᱧᱚᱜ ᱤᱭᱟᱹᱣ ᱠᱟᱱᱟ ᱟᱴᱷᱟᱛᱚ
ᱜᱚᱝᱠᱮ
ᱮᱸ ᱟᱴᱷᱟᱛᱚ ᱧᱟᱢ ᱫᱚ ᱱᱚᱜ-ᱚᱭ ᱛᱚ ᱤᱧ ᱫᱚ ᱟᱹᱰᱤ ᱫᱤᱱ ᱠᱷᱚᱱᱟᱜ ᱫᱚ ᱵᱟᱹᱧ ᱤᱭᱟᱹᱭᱮᱫᱟ ᱚᱱᱟ ᱱᱚᱜ-ᱚᱭ ᱢᱤᱫ ᱥᱚᱯᱛᱟᱦ ᱦᱚᱸ ᱦᱩᱭᱱᱟ ᱟᱫᱚ ᱩᱱᱟᱹᱜ ᱩᱱᱟᱹᱜ ᱫᱚ ᱵᱟᱹᱧ ᱨᱚᱲ ᱛᱟᱦᱮᱱᱟ ᱟᱫᱚ ᱛᱮᱦᱤᱧ ᱫᱚ ᱠᱟᱹᱴᱤᱡ ᱚᱱᱟ ᱧᱮᱞ ᱠᱮᱫᱟ ᱟᱴᱥᱚ ᱴᱟᱠᱟ ᱯᱮᱱᱰᱤᱝ ᱠᱟᱱᱟ ᱟᱫᱚᱧ ᱞᱟᱹᱭ ᱫᱟ ᱚ ᱦᱚᱭᱛᱳ ᱛᱟᱦᱚᱞᱮ ᱤᱭᱟᱹ ᱠᱟᱜ ᱜᱤᱭᱟᱹᱧ ᱜᱟᱛᱮ ᱠᱚᱦᱚᱸ ᱦᱮᱸ ᱨᱟᱹᱥᱠᱟᱹ ᱦᱤᱡᱩᱜ ᱠᱟᱱᱟ ᱟᱫᱚᱧ ᱞᱟᱹᱭᱫᱟ ᱛᱟᱦᱚᱞᱮ ᱛᱤᱦᱤᱧ ᱜᱟ ᱠᱟᱹ ᱟᱹᱰᱤ ᱰᱷᱮᱨ ᱧᱚᱜ ᱤᱧ ᱤᱭᱟᱹ ᱠᱟᱜ-ᱟ
ᱦᱮᱸ ᱦᱮᱸ ᱢᱟᱱᱮ ᱪᱮᱫ ᱠᱚ ᱞᱟᱹᱭᱟ ᱟᱨ ᱤᱭᱟᱹ ᱢᱟᱱᱮ ᱠᱚ ᱞᱟᱹᱭ ᱟᱠᱟᱫ ᱫᱚ ᱢᱤᱫ ᱥᱚᱯ ᱥᱚᱯᱛᱟᱦᱚᱛᱮ ᱥᱮᱥ ᱦᱩᱭᱩᱜ-ᱟ ᱴᱟᱠᱥ
ᱦᱮᱸ ᱦᱮᱸ ᱵᱮᱥᱤ ᱥᱚᱢᱚᱭ ᱫᱚ ᱵᱟᱹᱱᱩᱜ-ᱟ ᱱᱤᱛᱚᱜ ᱫᱚ ᱟᱨ
ᱦᱳᱭ ᱟᱨᱠᱤ ᱵᱮᱥᱤ ᱥᱚᱢᱚᱭ ᱵᱟᱹᱱᱩᱜ-ᱟ ᱢᱟᱱᱮ ᱦᱚᱞᱟ ᱢᱟᱫᱷᱮᱨ ᱚᱱ ᱢᱟᱫᱷᱮᱨ ᱧᱮᱞᱫᱟᱹᱧ ᱟᱨᱠᱤ ᱤᱧ ᱫᱚ ᱵᱟᱹᱧ ᱪᱮᱥᱴᱟ ᱟᱠᱟᱫᱟ
ᱚ
ᱧᱮᱞᱫᱟᱹᱧ ᱫᱩᱴᱟ ᱦᱟᱹᱨᱤᱡ ᱜᱮᱠᱚ ᱜᱚᱞᱯᱷᱚ ᱟᱠᱟᱫᱟ
ᱫᱩᱴᱟ ᱧᱤᱫᱟᱹ ᱫᱩᱴᱟ
ᱦᱮᱸ
ᱚᱠᱚᱭ ᱫᱚᱠᱚ ᱥᱮᱛᱟᱜᱚᱜ ᱠᱟᱛᱷᱟ ᱥᱮ ᱥᱮᱛᱟᱜ ᱠᱟᱜ ᱠᱟᱱᱟ ᱮᱜ ᱥᱮᱛᱟᱜᱚᱜ ᱠᱟᱜ
ᱟᱫᱚ ᱢᱟᱱᱮ ᱱᱟᱣᱟ ᱜᱮᱭᱟ ᱠᱚ ᱡᱟᱹᱱᱤᱡ ᱠᱷᱟᱱ ᱩᱱᱠᱩ ᱫᱚ ᱟᱫᱚ ᱠᱚ ᱢᱩᱪᱟᱹᱫ ᱮᱫ ᱛᱟᱠᱚᱣᱟ
ᱦᱮᱸ ᱦᱮᱸ ᱦᱮᱸ ᱟᱫᱚ ᱢᱚᱱᱮ ᱦᱚᱭ ᱡᱟᱦᱟᱸ ᱚᱱᱟ ᱤᱭᱟᱹ ᱠᱟᱱᱟ ᱡᱟᱦᱟᱸ ᱚᱱᱮ ᱡᱩᱫᱤ ᱦᱳᱭᱛᱳ ᱵᱟᱢ ᱡᱟᱦᱟᱸ ᱯᱚᱧᱪᱟᱥᱴᱤ ᱥᱮ ᱛᱤᱱᱟᱹᱜ ᱠᱟᱱᱟ ᱠᱚᱞ ᱦᱟᱸᱜ ᱩᱱᱟᱹᱜ ᱴᱳᱴᱟᱞ ᱟᱢ ᱯᱚᱸᱪᱤᱥᱴᱤ ᱠᱚᱞ
ᱪᱤᱢ ᱧᱟᱢᱟ
ᱛᱤᱨᱤᱥ ᱴᱳᱴᱟᱞ ᱛᱤᱨᱤᱥ ᱴᱤ
ᱦᱮᱸ ᱦᱮᱸ ᱛᱤᱨᱤᱥ ᱴᱤ ᱟᱨ ᱟᱢ ᱦᱚ ᱨᱤᱥᱤᱵ ᱦᱩᱭᱩᱜ ᱛᱟᱢᱟ ᱛᱤᱨᱤᱥᱴᱤ
ᱦᱮᱸ ᱴᱳᱴᱟᱞ ᱥᱟᱴ ᱴᱤ ᱤᱭᱟᱹ ᱞᱟᱜᱟᱣ ᱢᱮᱭᱟ ᱯᱩᱨᱟᱹ ᱞᱟᱜᱟᱣ ᱢᱮᱭᱟ ᱵᱟᱝ
ᱦᱮᱸ ᱦᱮᱸ
ᱛᱟᱦᱚᱞᱮ ᱠᱷᱟᱱ ᱛᱚ ᱤᱧᱟᱹᱜ ᱫᱚ ᱵᱚᱦᱩᱛ ᱵᱟᱠᱤ ᱢᱮᱱᱟᱜ ᱛᱤᱧᱟ ᱟᱨ ᱦᱮᱸ ᱟᱨ ᱵᱳᱨᱤᱝ ᱦᱚᱸ ᱠᱟᱹᱴᱤᱡ ᱵᱩᱡᱷᱟᱹᱜ ᱠᱟᱱ ᱜᱮᱭᱟ ᱟᱫᱚ ᱢᱤᱫ ᱨᱚᱠᱚᱢ ᱜᱮ ᱟᱨ ᱟᱹᱰᱤ ᱦᱚᱲ ᱦᱮᱸ ᱟᱨ ᱟᱹᱰᱤ ᱦᱚᱲ ᱚᱱᱠᱟ ᱜᱟᱛᱮ ᱟᱠᱟ ᱤᱧ ᱨᱮᱱ ᱜᱟᱛᱮ ᱠᱚ ᱢᱟᱱᱮ ᱯᱮᱨᱟᱭ ᱜᱮ ᱠᱚ ᱞᱟᱜᱟᱣ ᱜᱚᱜ ᱠᱟᱜ ᱠᱟᱱᱟ ᱞᱟᱜᱟᱣ ᱠᱚᱜ ᱠᱟᱱᱟ ᱠᱚ ᱨᱚᱲ ᱢᱤᱫ ᱨᱚᱠᱚᱢ
ᱦᱮᱸ
ᱟᱫᱚ ᱱᱚᱜ-ᱚᱭ ᱛᱤᱦᱤᱧ ᱧᱮᱞ ᱠᱮᱫᱟ ᱡᱮ ᱤᱭᱟᱹᱣ ᱠᱟᱱᱟ ᱯᱮᱱᱰᱤᱝ ᱟᱨ ᱧᱟᱢᱮᱫ ᱜᱮᱭᱟ ᱠᱚ ᱥᱟᱹᱨᱤ ᱥᱟᱹᱨᱤ ᱟᱨ ᱮᱴᱟᱜ ᱮᱯᱥ ᱠᱚᱨᱮ ᱫᱚ ᱚᱱᱠᱟ ᱤᱭᱟᱹᱭ ᱛᱟᱦᱮᱱᱟᱠᱚ ᱥᱮ ᱚᱱᱟ ᱯᱷᱨᱚᱰ ᱛᱟᱦᱮᱱᱟᱠᱚ ᱥᱮ ᱵᱤᱥᱥᱟᱹᱥ ᱵᱟᱝ ᱜᱟᱱᱚᱜ-ᱟ ᱟᱫᱚ ᱱᱤᱭᱟᱹ ᱫᱚ ᱟᱫᱚ ᱡᱚᱠᱷᱚᱱ ᱥᱟᱹᱨᱤ ᱥᱟᱹᱨᱤ ᱜᱟᱛᱮ ᱠᱚᱧ ᱠᱩᱞᱤ ᱵᱟᱲᱟ ᱠᱮᱫ ᱠᱚᱣᱟ ᱟᱫᱚᱧ ᱞᱟᱭ ᱫᱚ ᱵᱟᱝ ᱤᱭᱟ ᱞᱳᱰ ᱞᱤᱜᱤᱧ ᱤᱧ ᱦᱚ ᱟᱫᱚ ᱟᱹᱰᱤ ᱴᱟᱜ ᱟ. ᱰᱤ ᱩᱛᱟᱹᱨ ᱠᱟᱛᱮ ᱠᱚ ᱤᱭᱟ ᱠᱮᱫᱟ ᱳᱭ ᱚᱠᱚᱭ ᱪᱟᱨ ᱦᱟᱡᱟᱨ ᱚᱠᱚᱭ ᱟᱴ ᱦᱟᱡᱟᱨ ᱚᱠᱚᱭ ᱵᱟᱨᱚ ᱦᱟᱡᱟᱨ ᱟᱫᱚ ᱢᱤᱫ ᱨᱚᱠᱚᱢ ᱠᱚ ᱤᱭᱟ. ᱫᱚ ᱦᱳᱭᱛᱳ ᱤᱧ ᱡᱮᱢᱚᱱ ᱦᱚᱞᱟ ᱢᱟᱫᱷᱮᱨ ᱫᱚ ᱢᱤᱫᱴᱮᱱ ᱜᱟᱛᱮ ᱩᱱᱤᱜᱤᱧ ᱯᱟᱸᱪ ᱵᱟᱨᱤᱧ ᱠᱚᱞ ᱟᱫᱮᱭᱟ ᱟᱨ ᱟᱡ ᱯᱟᱸᱪ ᱵᱟᱨᱮ ᱠᱚᱞ ᱟᱫᱤᱧᱟ ᱟᱫᱚ ᱩᱱᱤ ᱥᱟᱛᱮᱜ ᱫᱚ ᱱᱤᱛᱚᱜ ᱫᱚ ᱵᱟᱝ ᱜᱟᱱᱚᱜ ᱠᱟᱱ ᱛᱤᱧᱟᱹ ᱛᱟᱦᱚᱞᱮ ᱮᱴᱟᱜ ᱠᱚ ᱤᱭᱟᱹ ᱠᱚ ᱞᱟᱜᱟᱜᱼᱟ ᱦᱮᱸ ᱚᱱᱟ ᱯᱟᱸᱪ ᱯᱟᱸᱪ ᱯᱟᱸᱪ ᱯᱟᱸᱪ ᱠᱟᱛᱮᱫ ᱫᱚᱥ ᱵᱟᱨ ᱚᱱᱟ ᱢᱤᱫ ᱦᱮᱸ ᱛᱟᱦᱚᱞᱮ ᱢᱤᱫ ᱜᱷᱚᱱᱴᱟ ᱨᱮ ᱟᱢ ᱛᱤᱱᱟᱹᱜ ᱵᱟᱨᱚ ᱢᱤᱱᱤᱴ ᱠᱟᱛᱮ ᱳᱭ ᱛᱟᱦᱚᱞᱮ ᱠᱷᱟᱱ ᱫᱚ ᱢᱤᱫ ᱜᱷᱚᱱᱴᱟ ᱨᱮ ᱳᱭ ᱯᱟᱸᱪ ᱵᱟᱨ ᱫᱚᱢ ᱤᱭᱟᱹ ᱫᱟᱲᱮᱭᱟᱜᱼᱟ
ᱦᱩᱸ ᱯᱟᱸᱪ ᱵᱟᱨᱮᱢ ᱜᱚᱞᱯᱷᱚ ᱫᱟᱲᱮᱭᱟᱜᱼᱟ ᱟᱨ ᱩᱱᱟᱹᱜ ᱜᱟᱱ ᱢᱟᱱᱮ ᱯᱟᱸᱪ ᱵᱟᱨ ᱜᱚᱞᱯᱷᱚ ᱠᱚᱨᱛᱮ ᱜᱮᱞᱮ ᱢᱟᱱᱮ ᱩᱱᱟᱹᱜ ᱦᱚᱛᱚ ᱫᱚᱨᱠᱟᱨᱚᱜᱼᱟ ᱠᱟᱴ ᱤᱡ ᱢᱟᱱᱮ
ᱦᱮᱸ᱾
ᱜᱚᱞᱯᱚ ᱦᱚᱛᱚ ᱫᱚᱨᱠᱟᱨᱚᱜᱟ ᱜᱳ ᱜᱚᱞᱯᱚ ᱦᱚᱸ ᱵᱟᱢ ᱧᱟᱢ ᱦᱚᱜ ᱞᱮᱠᱷᱟᱱ ᱦᱳᱭ ᱪᱮᱫ ᱮᱢ ᱜᱚᱞᱯᱷᱚ ᱪᱮᱫ ᱵᱟᱢ ᱜᱚᱞᱯᱷᱚᱭᱟ
ᱟᱫᱚ ᱱᱤᱭᱟᱹ ᱨᱮᱫᱚ ᱡᱟᱦᱟᱸ ᱛᱤᱱᱟᱹᱜ ᱠᱟᱛᱷᱟᱢ ᱴᱷᱮᱞᱟᱣ ᱫᱟᱲᱮᱭᱟᱜᱼᱟ ᱚᱱᱟᱜᱮ ᱚᱱᱟ ᱚᱱᱟᱜᱮ ᱵᱷᱟᱞᱤ ᱡᱟᱦᱟᱸ ᱛᱤᱱᱟᱹᱜ ᱚᱱᱮ ᱤᱭᱟᱹ ᱠᱚ ᱡᱮᱢᱚᱱ ᱟᱢ ᱚᱱᱟᱢ ᱢᱮᱛᱟ ᱫᱤᱧᱟ ᱡᱮ ᱡᱟᱦᱟᱸ ᱚᱱᱟ ᱤᱭᱟᱹ ᱪᱮᱫ ᱠᱚ ᱢᱮᱛᱟᱜᱼᱟ ᱚᱱᱮ ᱢᱟᱜ ᱢᱚᱬᱮ ᱨᱮᱱᱟᱜ ᱵᱤᱥᱚᱭ ᱛᱮ ᱟᱫᱚ ᱵᱟᱹᱧ ᱵᱟᱲᱟᱭ ᱠᱟᱱ ᱛᱟᱞᱦᱮ ᱚᱱᱠᱟ ᱜᱮ ᱡᱟᱦᱱᱟᱜ ᱡᱤᱱᱤᱥ ᱠᱚ ᱡᱮᱢᱚᱱ ᱪᱟᱥ ᱵᱟᱥ ᱠᱚ ᱪᱮᱫ ᱠᱚᱯᱮ ᱪᱟᱥ ᱛᱟᱦᱮᱱᱟ ᱟᱞᱩ ᱠᱚ ᱚᱱᱟ ᱤᱭᱟᱹ ᱠᱚ ᱯᱚᱴᱚᱞ ᱠᱚ ᱡᱟᱦᱱᱟᱜ ᱚᱱᱟ ᱠᱚᱜᱮ ᱟᱫᱚ ᱟᱢ ᱫᱚᱢ ᱞᱟᱹᱭ ᱠᱮᱫᱟ ᱚᱠᱚᱭ ᱤᱭᱟᱹ ᱟᱢᱨᱮᱱ ᱯᱚᱨᱤᱪᱤᱛᱤ ᱤᱭᱟᱹ ᱦᱮᱸ ᱚᱱᱮ ᱤᱭᱟᱹᱨᱮ ᱚᱱᱟᱨᱮ ᱤᱭᱟᱹ ᱮᱡᱮᱱᱴ ᱠᱟᱱᱟᱭ ᱥᱮ ᱪᱤᱞᱮ ᱠᱟᱱᱟᱭ ᱟᱫᱚ ᱟᱢᱫᱚ ᱦᱚᱭᱛᱚ ᱵᱷᱟᱜᱤ ᱴᱷᱤᱠᱮᱢ ᱵᱟᱲᱟᱭ ᱜᱮᱭᱟ
ᱵᱟᱝ ᱤᱧ ᱦᱚ ᱩᱱᱤ ᱥᱟᱣ ᱵᱮᱥᱤ ᱵᱟᱹᱧ ᱜᱚᱞᱯᱷᱚᱭ ᱜᱮᱭᱟ ᱦᱮᱸ ᱜᱚᱞᱯᱷᱚ ᱫᱚᱧ ᱜᱚᱞᱯᱷᱚᱭ ᱜᱮᱭᱟ ᱟᱡᱜᱮ ᱠᱚᱨᱟᱣ ᱟᱠᱟᱫᱟᱭ ᱟᱨᱠᱤ
ᱚ
ᱟᱹᱰᱤ ᱦᱚᱲ ᱜᱮᱠᱚ ᱟᱹᱰᱤ ᱩᱛᱟᱹᱨ ᱠᱚ ᱟᱹᱰᱤ ᱩᱛᱟᱹᱨ ᱠᱟᱛᱮ ᱠᱚ ᱤᱭᱟᱹᱣ ᱟᱠᱟᱫᱟ ᱫᱤᱭᱮᱯᱚᱨ ᱪᱤᱠᱟᱹᱭ ᱮᱫᱟᱠᱚ
ᱟᱡ ᱫᱚᱭ ᱡᱟᱡᱽ ᱢᱮᱱ ᱟᱠᱟᱫᱟ ᱦᱩᱭᱮᱱ ᱛᱟᱭᱟ ᱡᱟᱡᱽ ᱛᱮ ᱡᱟᱹᱱᱤᱡ ᱠᱷᱟᱱ ᱦᱩᱭᱮᱱ ᱛᱟᱭᱟ ᱯᱚᱭᱥᱟ ᱵᱟᱦᱟᱱᱚ ᱦᱟᱡᱟᱨ
ᱚ ᱦᱮᱸ ᱩᱱᱠᱩ ᱫᱚ ᱦᱳᱭᱛᱳ ᱰᱷᱮᱨ ᱜᱮᱠᱚ ᱤᱭᱟᱹ
ᱦᱮᱸ ᱩᱱᱠᱩ ᱫᱚᱢᱮ ᱫᱷᱟᱹᱨ ᱜᱮ ᱛᱟᱠᱚᱣᱟ ᱟᱨᱠᱤ
ᱦᱩᱸ ᱫᱤᱭᱮᱯᱚᱨ ᱠᱚᱛᱮᱠ ᱦᱚᱲ ᱢᱮᱱᱟᱜ ᱠᱚᱣᱟ ᱢᱟᱱᱮ ᱯᱮᱭᱟ ᱯᱩᱱᱤᱭᱟ ᱟᱭᱰᱤ ᱠᱚ ᱯᱮᱨᱮᱡ ᱮᱫᱟ ᱜᱚᱞᱯᱷᱚ ᱛᱚ ᱥᱩᱫᱷᱩ ᱜᱚᱞᱯᱷᱚ ᱤᱫᱤᱭ ᱮᱫᱟᱠᱚ ᱡᱟᱦᱟᱸ
ᱦᱮᱸ ᱜᱚᱞᱯᱚ ᱟᱨᱚ ᱟᱨᱦᱚᱸᱭ ᱞᱟᱹᱭ ᱮᱜ ᱜᱮᱭᱟ ᱞᱟᱹᱭ ᱮᱫᱟ ᱟᱨᱚ ᱵᱟᱨᱭᱟ ᱟᱨ ᱞᱟᱭ ᱫᱟᱭ ᱟᱨᱚ ᱠᱟᱹᱢᱤ ᱦᱮᱡ ᱟᱠᱟᱱᱟ ᱟᱨᱠᱤ ᱢᱤᱫᱴᱟᱱ ᱫᱚ ᱱᱤᱡᱮ ᱛᱮᱜᱮ ᱨᱚᱲ ᱦᱩᱭᱩᱜᱼᱟ ᱚᱱᱟᱜ ᱜᱮ ᱨᱮᱠᱚᱲᱤᱝᱚᱜᱼᱟ ᱚᱱᱠᱟᱭ ᱞᱟᱹᱭᱮᱫ ᱛᱟᱦᱮᱸᱫ-ᱟ ᱟᱫᱚ ᱩᱱᱟᱹᱜ ᱫᱚ ᱠᱷᱩᱞᱟᱹ ᱥᱟᱶ ᱵᱟᱹᱧ ᱠᱩᱞᱤ ᱟᱠᱟᱫᱮᱭᱟ ᱪᱮᱫ ᱠᱚ ᱪᱮᱫ ᱵᱟᱝ
ᱚ
ᱟᱨ ᱢᱤᱫᱴᱟᱝ ᱫᱚ ᱪᱮᱫ ᱠᱟ ᱡᱮ ᱞᱟᱹᱭ ᱠᱮᱫᱟ
ᱚ ᱟᱨ ᱚᱱᱮ ᱡᱟᱦᱟᱸ ᱚᱱᱟ ᱴᱨᱟᱱᱥᱞᱮᱥᱚᱱ ᱢᱟᱱᱮ ᱡᱟᱦᱟᱸ ᱚᱞ ᱞᱟᱜᱟᱜ ᱠᱟᱱᱟ ᱚᱱᱟ
ᱦᱩᱸ ᱦᱩᱸ ᱦᱩᱸ
ᱚᱱᱟ ᱛᱚ ᱪᱤᱠᱤ ᱵᱟᱢ ᱵᱟᱲᱟᱭ ᱠᱷᱟᱱ ᱫᱚ ᱵᱟᱝ ᱦᱩᱭᱩᱜᱼᱟ ᱚᱱᱟ ᱚᱞ ᱫᱚ
ᱦᱩᱸ
ᱟᱨ ᱠᱚ ᱞᱟᱹᱭ ᱫᱟ ᱪᱮᱫ ᱡᱩᱫᱤᱢ ᱵᱷᱩᱞᱟ ᱛᱟᱦᱚᱞᱮ ᱠᱷᱟᱱ ᱫᱚ ᱦᱩᱭᱩᱜ ᱠᱟᱱᱟ ᱵᱷᱩᱞ ᱞᱮᱠᱷᱟᱱ ᱫᱚ ᱟᱨᱚ ᱢᱟᱭᱱᱟᱥᱚᱜ ᱛᱟᱢᱟ ᱴᱟᱠᱟ ᱡᱟᱦᱟᱸᱟᱢ ᱧᱟᱢᱟ ᱚ ᱜᱮᱫᱚᱜ ᱛᱟᱢᱟ ᱢᱟᱱᱮ ᱵᱷᱩᱞ ᱞᱮᱠᱷᱟᱱ ᱜᱮ
ᱟᱪᱪᱷᱟ
ᱚᱱᱟ ᱚᱱᱟ ᱠᱷᱚᱱᱟᱜ ᱫᱚ ᱵᱚᱨᱚᱢ ᱨᱚᱲ ᱜᱮ ᱴᱷᱤᱠᱟ
ᱦᱮᱸ ᱦᱮᱸ ᱟᱨ ᱪᱤᱠᱤ ᱫᱚ ᱟᱫᱚ ᱡᱚᱛᱚ ᱪᱤᱠᱤ ᱵᱟᱢ ᱵᱟᱲᱟᱭ ᱛᱮ
ᱪᱤᱠᱤ ᱟᱫᱚ ᱚᱱᱮ ᱛᱚ ᱟᱹᱰᱤ ᱫᱤᱱ ᱨᱤᱧ ᱧᱮᱞ ᱞᱮᱫᱟ ᱚᱱᱮ ᱱᱟᱭᱤᱱ ᱴᱮᱱ ᱤᱞᱮᱵᱷᱮᱱ ᱛᱚᱠᱷᱚᱱ ᱛᱟᱦᱮᱸ ᱠᱟᱱ ᱛᱤᱧᱟᱹ ᱟᱫᱚ ᱮᱠᱷᱚᱱ ᱫᱚ ᱩᱱᱟᱹᱜ ᱫᱚ ᱵᱟᱝ ᱤᱭᱟᱹᱭ ᱦᱩᱭᱩᱜᱼᱟ ᱟᱫᱚ ᱦᱤᱲᱤᱧ ᱦᱚᱭ ᱟᱠᱟᱱᱟ
ᱤᱞᱮᱵᱷᱮᱱ ᱤᱞᱮᱵᱷᱮᱱ ᱨᱮ ᱪᱤᱠᱤ ᱛᱟᱦᱮᱸ ᱠᱟᱱᱟ
ᱦᱮᱸ
ᱤᱞᱵᱷᱮᱱ ᱱᱟᱭᱤᱱ ᱴᱮᱱ ᱟᱨ ᱤᱞᱵᱷᱮᱱ
ᱦᱮᱸ ᱦᱮᱸ ᱟᱨ ᱴᱩᱭᱮᱞᱵᱷ ᱨᱮ ᱛᱟᱦᱮᱸ ᱠᱟᱱ ᱛᱤᱧᱟ ᱪᱤᱠᱤ ᱜᱮ
ᱚ ᱛᱟᱦᱚᱞᱮ ᱛᱚ ᱪᱤᱠᱤᱢ ᱵᱟᱲᱟᱭ ᱜᱮᱭᱟ ᱛᱟᱦᱚᱞᱮ ᱛᱚ
ᱤᱧ ᱟᱫᱚ ᱟᱫᱚ ᱟᱫᱚ ᱦᱤᱲᱤᱧ ᱦᱩᱭ ᱠᱟᱱᱟ ᱩᱱᱟᱹᱜ ᱫᱚ ᱵᱟᱝ ᱵᱟᱝ ᱤᱭᱟᱹ ᱠᱷᱟᱹᱛᱤᱨ
ᱦᱮᱸ ᱩᱱᱟᱹᱜ ᱢᱟᱱᱮ ᱩᱱᱟᱹᱜ ᱜᱟᱡᱡᱚ ᱵᱟᱹᱱᱩᱜᱼᱟ
ᱦᱮᱸ ᱦᱮᱸ ᱤᱱᱟᱹ ᱦᱚᱛᱮ ᱛᱮᱜᱮ ᱛᱚ ᱟᱵᱚ ᱫᱚᱵᱚᱱ ᱛᱟᱭᱱᱚᱢᱚᱜ ᱠᱟᱱᱟ
ᱦᱳᱭ ᱦᱳᱭ ᱱᱤᱡᱮᱨᱟᱜ ᱟᱲᱟᱝ ᱵᱟᱵᱚᱱ ᱦᱤᱲᱤᱧ ᱫᱟᱵᱚᱱ ᱵᱟᱝ
ᱚᱞ ᱵᱟ ᱵᱚᱱ ᱫᱟᱬᱮᱭᱟᱜ-ᱟ ᱢᱟ
ᱦᱮᱸ ᱦᱮᱸ
ᱦ ᱟᱪᱪᱷᱟ ᱱᱚᱜᱼᱚᱭ ᱡᱮ ᱤᱭᱟᱹ ᱱᱚᱜᱼᱚᱭ ᱡᱮ ᱡᱟᱦᱟᱸ ᱤᱭᱟᱹ ᱟᱵᱚ ᱥᱚᱨᱠᱟᱨ ᱠᱷᱚᱱᱟᱜ ᱠᱚ ᱤᱭᱟᱹᱣ ᱟᱠᱟᱫᱟ ᱵᱤᱥᱮᱥ ᱠᱚᱨᱮ ᱮᱭᱟᱹ ᱠᱩᱲᱤ ᱜᱤᱫᱽᱨᱟᱹ ᱠᱷᱟᱹᱛᱤᱨ ᱠᱩᱲᱤ ᱜᱤᱫᱽᱨᱟᱹ ᱠᱚ ᱞᱟᱹᱜᱤᱫ ᱛᱮ ᱚᱱᱮ ᱮᱥᱴᱮᱴ ᱵᱟᱥ ᱨᱮ ᱯᱷᱨᱤ ᱤᱭᱟᱹ ᱟᱪᱪᱷᱟ ᱤᱭᱟᱹ ᱵᱟᱲᱟ ᱟᱠᱟᱱᱟᱢ ᱥᱮ ᱵᱟᱝ ᱫᱮᱡ ᱵᱟᱲᱟ ᱟᱠᱟᱱᱟᱢ ᱥᱮ ᱵᱟᱝ ᱱᱚᱜᱼᱚᱭ ᱱᱤᱭᱟᱹ ᱠᱚᱨᱮ ᱡᱟᱦᱟᱸ ᱡᱟᱦᱟᱸ ᱛᱤᱥ ᱠᱷᱚᱱᱟᱜ ᱠᱚ ᱤᱭᱟᱹᱣ ᱟᱠᱟᱫᱟ ᱯᱷᱨᱤᱛᱮ
ᱵᱟᱝ
ᱚᱻ
ᱥᱴᱮᱴ ᱵᱟᱥ ᱨᱮ ᱫᱮᱡ ᱞᱮᱱᱠᱷᱟᱱ ᱢᱟᱱᱮ ᱞᱚᱠᱟᱞ ᱨᱮ ᱵᱟᱠᱚ ᱥᱟᱵᱟᱥᱚ ᱵᱚᱲᱚ ᱵᱚᱲᱚ ᱴᱚᱯᱤᱠ ᱪᱷᱟᱲᱟ ᱵᱟᱠᱚ ᱠᱚ ᱛᱮᱸᱜᱳᱭᱟ ᱟᱨ ᱚᱱᱠᱟᱱᱟᱜ ᱢᱟᱱᱮ ᱥᱴᱮᱴ ᱵᱟᱥ ᱨᱮ ᱫᱮᱡ ᱠᱚᱛᱛᱮ ᱜᱮᱞᱮ ᱟᱸᱫᱷᱟᱨ ᱠᱟᱲ ᱟᱛᱮᱜ ᱪᱟᱞᱟᱜ ᱦᱩᱭᱩᱜᱼᱟ ᱛᱟᱪᱷᱟᱲᱟ ᱯᱷᱤᱨᱤ ᱵᱟᱹᱱᱩᱜᱼᱟ
ᱟᱫᱚ ᱡᱟᱦᱟᱱᱟᱜ ᱡᱟᱦᱟᱸ ᱥᱮᱫ ᱠᱤᱟᱨ ᱟᱸᱫᱷᱟᱨ ᱠᱟᱨᱰ ᱮᱢ ᱤᱫᱤ ᱛᱚᱨᱟᱭᱟ ᱤᱫᱤ ᱜᱮ ᱞᱟᱜᱟᱜ-ᱟ ᱡᱩᱫᱤ ᱚᱱᱠᱟ ᱡᱩᱫᱤ ᱥᱟᱸᱜᱤᱧ ᱮᱢ ᱪᱟᱞᱟᱜ ᱠᱟᱱᱟ ᱦᱳᱭᱛᱳ ᱦᱩᱸ ᱦᱮᱸ
ᱟᱫᱚ ᱚᱱᱠᱟ ᱚᱱᱠᱟ ᱢᱟ ᱫᱟᱸᱬᱟ ᱵᱟᱝ ᱦᱩᱭᱩᱜᱼᱟ ᱟᱨᱠᱤ
ᱦᱩᱸ ᱛᱟᱦᱚᱞᱮ ᱫᱟᱸᱬᱟᱱ ᱠᱚ ᱵᱟᱝᱯᱮ ᱪᱟᱞᱟᱜ ᱛᱟᱦᱮᱱᱟ ᱚᱱᱠᱟ ᱵᱚᱪᱷᱚᱨ ᱥᱮ ᱥᱮ ᱚᱱᱠᱟ ᱡᱟᱦᱟᱸ ᱥᱮᱫ ᱠᱚ ᱟᱨ ᱟᱨ
ᱟᱨ ᱠᱩᱲᱤ ᱜᱤᱫᱽᱨᱟᱹ ᱛᱚ ᱟᱨ ᱵᱟᱝ ᱠᱚ ᱫᱟᱸᱬᱟ ᱦᱚᱪᱚ ᱟᱠᱚᱣᱟ ᱩᱱᱟᱹᱜ ᱜᱟᱱ ᱢᱟᱱᱮ ᱟᱭᱢᱟ ᱰᱟᱭᱢᱟ ᱠᱚᱲᱟ ᱜᱤᱫᱽᱨᱟᱹ ᱡᱮᱢᱚᱱ ᱡᱟᱦᱟᱸ ᱥᱮᱫ ᱜᱮ ᱪᱟᱞᱟᱣᱱᱟ ᱜᱟᱛᱮ ᱚᱲᱟᱜ ᱦᱩᱸ ᱯᱮᱲᱟ ᱚᱲᱟᱜ ᱟᱨ ᱚᱱᱠᱟ ᱫᱚ ᱠᱩᱲᱤ ᱜᱤᱫᱽᱨᱟᱹ ᱫᱚ ᱵᱟᱠᱚ ᱟᱲᱟᱜ ᱜᱤᱰᱤ ᱠᱟᱠᱚᱣᱟ ᱛᱚ
ᱦᱮᱸ ᱵᱟᱝᱠᱚ ᱟᱲᱟᱜ ᱠᱚᱣᱟ ᱠᱤᱪᱷᱩ ᱠᱤᱪᱷᱩ ᱠᱤᱱᱛᱩ ᱱᱮᱛᱟᱨ ᱫᱚᱠᱚ ᱠᱚᱢ ᱠᱟᱱᱟ ᱠᱤ ᱠᱚᱲᱟ ᱜᱤᱫᱽᱨᱟᱹ ᱠᱚ ᱯᱷᱮᱞ ᱮᱫ ᱠᱚᱣᱟ
ᱫᱤᱥᱚᱢ ᱨᱮᱭᱟᱜ ᱦᱩᱞᱪᱟᱹᱞ ᱜᱮ
ᱦᱮᱸ
ᱥᱟᱸᱜᱤᱧ ᱵᱟᱹᱲᱛᱤ ᱪᱟᱞᱟᱜᱼᱟ
ᱦᱮᱸ ᱦᱮᱸ ᱫᱤᱭᱮ ᱯᱚᱨ ᱟᱻ ᱟᱯᱮ ᱫᱚ ᱚᱱᱛᱮ ᱨᱟᱭᱯᱩᱨ ᱥᱮᱫ ᱯᱮ ᱯᱟᱲᱟᱜ ᱠᱟᱱᱟ ᱤᱧ ᱫᱚ ᱤᱭᱟᱹ ᱥᱮᱫ ᱜᱤᱧ ᱛᱟᱦᱮᱱ ᱜᱮᱭᱟ ᱵᱟᱸᱠᱩᱲᱟ ᱵᱟ ᱵᱟᱸᱠᱩᱲᱟ ᱡᱤᱞᱟ ᱯᱩᱨᱩᱞᱤᱭᱟ ᱠᱤᱱᱛᱩ ᱛᱟᱦᱮᱸ ᱫᱚ ᱟᱯᱟᱛᱚ ᱱᱤᱛᱚᱜ ᱫᱚᱧ ᱛᱟᱦᱮᱱ ᱠᱟᱱᱟ ᱤᱭᱟᱹᱥᱮ ᱟᱨᱟᱢ ᱵᱟᱜᱽ ᱥᱮᱫ ᱡᱟᱦᱟᱸ ᱫᱚ ᱯᱟᱲᱟᱜ ᱠᱟᱱᱟ ᱤᱭᱟᱹ ᱦᱮ ᱵᱚᱨᱫᱷᱚᱢᱟᱱ ᱥᱟᱭᱤᱰ ᱜᱮ ᱟᱨ ᱱᱚᱛᱮ ᱵᱟᱵᱟ ᱨᱮ ᱱᱚᱛᱮ ᱢᱟ ᱡᱟᱦᱟᱱᱟᱜ ᱚᱨᱠᱮᱥᱴᱟᱨ ᱠᱚ ᱦᱚᱭ ᱞᱮᱠᱷᱟᱱ ᱡᱟ ᱠᱚ ᱮᱱᱮᱡ ᱛᱟᱦᱮᱱᱟ ᱵᱟᱝ
ᱦᱮᱸ ᱢᱟᱱᱮ ᱠᱤᱨᱛᱤ ᱠᱚᱢ ᱦᱮᱸ ᱪᱮᱜᱮᱢ
ᱦᱮᱸ ᱢᱟ ᱞᱟᱹᱭ ᱦᱮᱸ ᱢᱟ ᱟᱢᱜᱮ ᱞᱟᱹᱭ ᱢᱮ
ᱚ ᱞᱟᱹᱭᱫᱟᱹᱧ ᱠᱤᱛᱛᱤ ᱠᱚᱢ ᱧᱮᱞ ᱞᱮᱠᱷᱟᱱ ᱢᱟᱱᱮ ᱠᱚᱲᱟ ᱜᱤᱫᱽᱨᱟᱹ ᱦᱳᱭᱳᱜ ᱟᱨ ᱠᱩᱲᱤ ᱜᱤᱫᱽᱨᱟᱹ ᱦᱳᱭᱳᱜ ᱢᱟᱱᱮ ᱟᱞᱮ ᱞᱮ ᱥᱮᱱ ᱞᱮᱱᱟ ᱚᱱᱠᱟ ᱫᱤᱭᱮ ᱯᱚᱨ ᱫᱟᱜ ᱟᱠᱟᱫ ᱛᱟᱦᱮᱸᱱᱟᱭ ᱠᱚᱲᱟ ᱜᱤᱫᱽᱨᱟᱹ ᱞᱚᱥᱚᱫᱟᱜ ᱡᱟᱢᱟ ᱱᱟᱠᱷᱟᱣ ᱡᱚᱱᱚᱜ ᱠᱟᱱᱟ ᱠᱚ ᱜᱷᱟᱥᱲᱟᱣ ᱵᱟᱲᱟᱭ ᱠᱟᱱᱟ ᱠᱚ ᱵᱟᱵᱟ ᱨᱮ ᱾ ᱟᱨ ᱠᱩᱲᱤ ᱜᱤᱫᱽᱨᱟᱹ ᱫᱚ ᱩᱱᱠᱩ ᱦᱚᱸ ᱩᱱᱠᱩ ᱦᱚᱸᱠᱚ ᱞᱟᱹᱭ ᱫᱟ ᱟᱞᱮ ᱦᱚᱸ ᱵᱟᱞᱮ ᱠᱚᱢᱟ ᱾ ᱱᱚᱛᱮ ᱫᱚ ᱠᱟᱹᱴᱤᱡ ᱵᱤᱥᱤ ᱧᱚᱜ ᱜᱮ ᱠᱚ ᱤᱭᱟᱹ ᱜᱮᱭᱟ ᱪᱮᱫ ᱤᱧ ᱞᱟᱹᱭᱟ ᱟᱵᱚ ᱟᱨ ᱱᱚᱛᱮ ᱤᱭᱟᱹ ᱵᱟ ᱵᱟᱝ ᱨᱟᱭᱯᱩᱨ ᱫᱚ ᱵᱟᱝ ᱱᱚᱛᱮ ᱤᱭᱟᱹ ᱱᱚᱛᱮ ᱱᱟᱢᱟᱞ ᱫᱤᱥᱚᱢ ᱱᱟᱢᱟᱞ ᱫᱤᱥᱚᱢ ᱡᱟᱦᱟᱸ ᱠᱚ ᱢᱮᱛᱟᱜ ᱠᱟᱱᱟ ᱾
ᱜᱚᱴᱟ ᱫᱤᱥᱚᱢ ᱜᱮ ᱥᱚᱢᱟᱱ ᱟᱠᱟᱱᱟ ᱱᱮᱛᱟᱨ ᱢᱟ ᱚᱱᱮ ᱢᱟᱱᱮ ᱢᱳᱵᱟᱭᱤᱞ ᱧᱮᱞ ᱠᱟᱛᱮᱜ ᱜᱮᱛᱚ ᱠᱚ ᱦᱤᱨᱚᱜ ᱠᱟᱱᱟ ᱡᱚᱛᱚ ᱡᱚᱛᱚ ᱦᱚᱲ ᱠᱚ ᱞᱟᱹᱭ ᱮᱫᱟ ᱟᱞᱮ ᱡᱷᱚᱛᱚ ᱦᱚᱲ ᱜᱮᱞᱮ ᱥᱩᱯᱟᱥᱴᱟᱨᱚᱜᱼᱟ ᱾
ᱦᱩᱸ ᱦᱩᱸ ᱦᱩᱸ
ᱢᱟᱱᱮ ᱥᱤᱠᱠᱷᱤᱛᱚ ᱠᱟᱛᱮ ᱫᱚ ᱵᱟᱝ ᱟᱨᱠᱤ ᱵᱤᱱᱟᱹ ᱥᱤᱠᱠᱷᱤᱛᱚ ᱠᱟᱛᱮ ᱛᱮᱜ ᱜᱮ
ᱦᱩᱸ ᱟᱨ ᱟᱨ ᱥᱤ ᱠᱤ ᱛᱚ ᱦᱚᱲ ᱦᱚᱸ ᱮᱢᱚᱱ ᱠᱚ ᱤᱭᱟᱹ ᱵᱟᱲᱟᱭ ᱠᱟᱱᱟ ᱵᱟᱝ ᱥᱳᱥᱟᱞ ᱢᱤᱰᱤᱭᱟ ᱠᱚᱨᱮ ᱥᱤᱠᱠᱷᱤᱛᱚ ᱦᱚᱲ ᱜᱮ ᱡᱩᱫᱤ ᱚᱱᱠᱟ ᱵᱟᱲᱟᱭᱟ ᱛᱟᱦᱚᱞᱮ ᱚᱥᱤᱠᱠᱷᱤᱛᱚ ᱦᱚᱲ ᱫᱚ ᱪᱮᱫ ᱮ ᱪᱤᱠᱟᱹᱭᱟ᱾
ᱦᱮᱸ ᱟᱫᱚ ᱩᱱ ᱩᱱᱠᱩ ᱫᱚ ᱥᱤᱠᱠᱷᱤᱛᱚ ᱫᱚ ᱵᱟᱹᱱᱩᱜ ᱛᱟᱠᱚᱣᱟ ᱟᱨᱠᱤ ᱥᱤᱠᱠᱷᱟ ᱢᱟᱱᱮ ᱜᱮᱭᱱ ᱜᱮ ᱟᱹᱣᱨᱤ ᱵᱟᱹᱱᱩᱜ᱾ ᱛᱟᱠᱚᱣᱟ ᱟᱨᱠᱤ ᱥᱤᱠᱠᱷᱟ ᱫᱚ ᱢᱮᱱᱟᱜ ᱛᱟᱠᱚ ᱜᱮᱭᱟᱱ ᱵᱟᱹᱱᱩᱜ ᱛᱟᱠᱚᱣᱟ ᱾
ᱟᱫᱚ ᱚᱱᱮ ᱠᱚ ᱞᱟᱹᱭ ᱮᱫ ᱫᱚ ᱡᱟᱦᱟᱸᱟᱭ ᱡᱟᱦᱟᱸᱭᱟᱜ ᱚᱱᱮ ᱥᱤᱠᱠᱷᱟ ᱢᱮᱱᱟᱜᱼᱟ, ᱠᱤᱱᱛᱩ ᱚᱱᱮ ᱠᱚᱢᱚᱱ ᱥᱮᱱᱥ ᱵᱟᱹᱱᱩᱜ ᱛᱟᱭᱟ ᱛᱚ ᱩᱱᱤᱼᱼ ᱫᱚ ᱚᱱᱟ ᱫᱚ ᱚᱱᱮ ᱫᱚ ᱫᱚᱢᱮ ᱚᱱᱟ ᱤᱭᱟᱹ ᱞᱟᱹᱭ ᱫᱚ ᱵᱟᱝ ᱜᱟᱱᱚᱜᱼᱟ ᱡᱮ ᱤᱭᱟᱹ, ᱱᱩᱭ ᱫᱚ ᱥᱤᱠᱠᱷᱤᱛᱚ ᱜᱮᱭᱟᱭ ᱾
ᱦᱩᱸ
ᱯᱟᱲᱦᱟᱣ ᱠᱟᱫᱟᱭ ᱠᱤᱱᱛᱩ ᱚᱥᱤᱠᱛᱚ ᱜᱮᱭᱟ᱾ ᱥᱟᱫᱷᱟᱨᱚᱱ ᱜᱮᱱ ᱜᱮ ᱡᱩᱫᱤ ᱵᱟᱝ ᱛᱟᱦᱮᱱ ᱛᱟᱭᱟ
ᱴᱷᱤᱠ ᱜᱮᱭᱟ ᱥᱚᱢᱚᱭ ᱠᱚ ᱦᱳᱭ ᱦᱮᱡ ᱮᱱᱟ᱾
ᱦᱮᱸ ᱛᱚ ᱴᱷᱤᱠ ᱜᱮᱭᱟ᱾ ᱦᱸ